ᱜᱚᱝᱠᱮ ᱡᱚᱦᱟᱨ ᱦᱮᱸ ᱦᱮᱸ ᱜᱚᱝᱠᱮ ᱡᱮᱫ ᱵᱤᱱ ᱪᱤᱠᱟᱹ ᱭᱮᱫᱟ ᱱᱤᱛᱚᱜ ᱫᱚ
ᱡᱮᱫ ᱦᱚᱸ ᱵᱟᱞᱮᱧ ᱪᱤᱠᱟᱹᱭᱮᱫᱟ
ᱟᱪᱪᱷᱟ ᱜᱚᱝᱠᱮ ᱞᱟᱹᱭ ᱵᱤᱱ ᱫᱟᱠᱟ ᱩᱛᱩ ᱵᱤᱱ ᱡᱚᱢ ᱵᱟᱲᱟ ᱠᱮᱫᱟ
ᱦᱳᱭ ᱜᱚᱢᱠᱮ ᱫᱟᱠᱟ ᱠᱚᱫᱚ ᱞᱤᱧ ᱡᱚᱢ ᱵᱟᱲᱟ ᱠᱮᱫ ᱜᱮᱭᱟ ᱱᱚᱜᱼᱚᱭ ᱫᱩᱲᱩᱵ ᱵᱟᱲᱟ ᱟᱠᱟᱱᱟᱞᱤᱧ᱾
ᱟᱪᱪᱷᱟ ᱛᱟᱯᱚᱨᱮ ᱜᱚᱝᱠᱮ ᱟᱫᱚ ᱦᱮᱸ ᱦᱮᱸ ᱞᱟᱹᱭ ᱵᱤᱱ
ᱟᱵᱮᱱ ᱜᱮᱵᱮᱱ ᱡᱚᱢ ᱵᱟᱲᱟ ᱠᱮᱜᱼᱟ ᱪᱮ ᱟᱹᱣᱨᱤ
ᱦᱮᱸ ᱜᱚᱝᱠᱮ ᱚᱱᱟ ᱦᱩᱭ ᱟᱠᱟᱱᱟ ᱟᱨ ᱡᱚᱢ ᱠᱟᱛᱮ ᱠᱟᱹᱡ ᱚᱱᱠᱟ ᱠᱟᱹᱡ ᱚᱱᱠᱟ ᱵᱟᱦᱨᱮ ᱥᱮᱫ ᱩᱰᱩᱠ ᱦᱩᱭ ᱟᱠᱟᱱᱟ ᱠᱟᱹᱡ ᱩᱫᱽᱜᱟᱹᱨ ᱦᱩᱭᱩᱜ ᱠᱟᱱᱟ ᱛᱚ ᱡᱚᱢ ᱠᱟᱛᱮ ᱱᱤᱛᱚᱜ ᱜᱮ ᱞᱚᱞᱚ ᱜᱮ ᱟᱫᱚ ᱦᱮᱸ ᱚᱱᱛᱮ ᱠᱟᱹᱡ ᱦᱚᱭᱚᱝ ᱧᱚᱜ ᱦᱩᱭ ᱟᱠᱟᱱᱟ ᱵᱟᱦᱨᱮ ᱥᱮᱱ ᱨᱮ ᱫᱩᱲᱩᱵ ᱦᱩᱭ ᱟᱠᱟᱱᱟ᱾
ᱟᱪᱪᱷᱟ
ᱦᱮᱸ ᱦᱮᱸ
ᱫᱟᱜ ᱡᱟᱹᱲᱤ ᱠᱚ ᱚᱱᱛᱮ ᱫᱚ ᱪᱮᱫ ᱞᱮᱠᱟ ᱜᱚᱝᱠᱮ
ᱦᱮᱸ ᱫᱟᱜ ᱡᱟᱹᱲᱤ ᱫᱚ ᱦᱟᱸᱜ ᱛᱮᱦᱮᱧ ᱢᱟ ᱚᱱᱠᱟ ᱵᱟᱭ ᱫᱟᱜ ᱟᱠᱟᱫᱟ ᱟᱸ ᱞᱟᱦᱟᱜᱮ ᱚᱱᱠᱟ ᱫᱟᱜ ᱵᱟᱲᱟᱭᱮᱫ ᱛᱟᱦᱮᱸᱫ ᱚᱱᱠᱟ ᱡᱳᱨᱜᱮ ᱦᱩᱸ ᱦᱚᱞᱟ ᱦᱚᱸ ᱵᱟᱭ ᱫᱟᱜ ᱟᱠᱟᱫᱟ ᱮᱭ ᱢᱟᱱᱮ ᱚᱱᱟ ᱞᱟᱦᱟ ᱫᱤᱱ ᱠᱚᱥᱮᱫ ᱚᱱᱠᱟ ᱫᱚᱢᱮ ᱜᱮᱭ ᱫᱟᱜ ᱠᱮᱫᱟᱭ ᱢᱟᱱᱮ ᱟᱫᱚ ᱚᱱᱟ ᱱᱚᱛᱮ ᱨᱮ ᱡᱟᱦᱟᱸ ᱦᱩᱲᱤᱧ ᱦᱩᱲᱤᱧ ᱨᱮᱱᱟᱜ ᱜᱟᱹᱰᱭᱟᱹ ᱠᱚ ᱛᱟᱦᱮᱸ ᱠᱟᱱᱟ ᱢᱟᱱᱮ ᱯᱩᱨᱟᱹ ᱵᱟᱹᱫᱽ ᱫᱟᱜ ᱴᱟᱭᱤᱢ ᱨᱮ ᱵᱟᱹᱫᱽ ᱯᱩᱨᱟᱹ ᱚᱱᱟ ᱟᱹᱰᱤ ᱜᱟᱱᱮ ᱫᱟᱜ ᱟᱠᱟᱫᱟ ᱯᱩᱨᱟᱹ ᱥᱚᱢᱟᱱ ᱜᱮ ᱧᱮᱞᱚᱜ ᱠᱟᱱᱟ ᱫᱟᱜ ᱜᱮ ᱯᱩᱨᱟᱹ ᱧᱮᱞᱚᱜ ᱠᱟᱱᱟ ᱯᱩᱨᱟᱹ ᱚᱱᱠᱟᱭ ᱫᱟᱜ ᱟᱠᱟᱱᱟ ᱟᱞᱮ ᱥᱮᱱ ᱫᱚ ᱡᱮ ᱫᱚ ᱢᱟᱱᱮ ᱟᱞᱮ ᱥᱮᱫ ᱫᱚ ᱵᱷᱟᱜᱤ ᱜᱮ ᱫᱟᱜ ᱟᱠᱟᱫᱟᱭ ᱵᱟᱹᱫᱽ ᱵᱟᱹᱭᱦᱟᱹᱲ ᱠᱚᱨᱮ ᱦᱚᱸ ᱫᱟᱜ ᱫᱚ ᱜᱳᱴᱟ ᱛᱚᱢᱵᱟᱣ ᱟᱠᱟᱱᱟ ᱛᱚ ᱟᱯᱮ ᱥᱮᱫ ᱚᱱᱠᱟ ᱪᱮᱫ ᱠᱟᱭ ᱫᱟᱜ ᱠᱟᱫᱟ
ᱦᱚᱭ ᱜᱚᱝᱠᱮ ᱟᱞᱮ ᱥᱮᱱ ᱦᱚᱸᱭ ᱫᱟᱜ ᱠᱟᱜ ᱜᱮᱭᱟ ᱱᱚᱝᱠᱟ ᱡᱟᱹᱥᱛᱤ ᱧᱚᱜ ᱜᱮ ᱦᱟᱸᱜ ᱫᱟᱜ ᱟᱠᱟᱫᱟᱭ ᱾ ᱦᱳᱲᱳ ᱠᱚ ᱨᱚᱦᱚᱭ ᱠᱚ ᱪᱟᱹᱞᱩᱜ ᱠᱟᱱ ᱜᱮᱭᱟ ᱾ ᱱᱤᱛᱳᱜ ᱦᱚᱸ ᱴᱮᱠᱴᱟᱨ ᱠᱷᱮᱛ ᱨᱮ ᱞᱟᱜᱟᱣ ᱢᱮᱱᱟᱜ ᱟᱠᱟᱜ ᱜᱮᱭᱟ ᱦᱟᱸᱜ ᱾ ᱱᱚᱝᱠᱟ ᱦᱳᱲᱳ ᱨᱚᱦᱚᱭ ᱫᱚ ᱪᱟᱹᱞᱩᱣ ᱠᱟᱱᱟ ᱾
ᱟᱪᱪᱷᱟ
ᱟᱫᱚ ᱜᱚᱢᱠᱮ ᱟᱯᱮ ᱚᱱᱛᱮ ᱫᱚ ᱢᱟᱱᱮ ᱪᱮᱜᱠᱟ ᱦᱩᱲᱩ ᱠᱚᱯᱮ ᱪᱟᱥ ᱜᱮᱭᱟ ᱢᱟᱱᱮ ᱪᱮᱫ ᱦᱩᱲᱩ ᱠᱚ
ᱦᱮᱸ
ᱞᱟᱹᱭ ᱫᱟᱹᱧ ᱪᱮᱜ ᱦᱳᱲᱩ ᱠᱚᱯᱮ ᱪᱟᱥ ᱜᱮᱭᱟ ᱚᱱᱛᱮ ᱨᱮ ᱟᱯᱮ ᱟᱯᱮ ᱥᱮᱫ ᱨᱮ
ᱱᱚᱛᱮ ᱦᱩᱲᱩ ᱠᱚ ᱜᱚᱝᱠᱮ ᱩᱱᱟᱹᱜ ᱠᱚ ᱵᱟᱲᱟᱭ ᱫᱚ ᱵᱟᱹᱱᱩᱜᱼᱟ ᱦᱟᱸᱜ ᱦᱳᱲᱩ ᱠᱚᱨᱮᱱᱟᱜ ᱧᱩᱛᱩᱢ ᱫᱚ ᱦᱟᱸᱜ ᱾
ᱟᱪᱪᱷᱟ ᱢᱟᱱᱮ ᱦᱩᱲᱩ ᱫᱚ ᱪᱮᱫ ᱞᱮᱠᱟ ᱯᱮ ᱪᱟᱥ ᱜᱮᱭᱟ ᱢᱟᱱᱮ ᱵᱚᱪᱷᱚᱨ ᱨᱮ ᱚᱱᱠᱟ ᱢᱤᱫ ᱡᱚᱠᱷᱟ ᱵᱟᱨ ᱡᱚᱠᱷᱟ ᱾
ᱦᱳᱭ ᱜᱚᱝᱠᱮ ᱵᱚᱪᱷᱚᱨ ᱨᱮᱫᱚ ᱢᱤᱫ ᱪᱷᱚᱴ ᱜᱮ ᱪᱟᱥ ᱦᱳᱭᱳᱜ ᱜᱮᱭᱟ ᱜᱚᱝᱠᱮ ᱱᱚᱛᱮ ᱫᱚ ᱫᱷᱚᱨᱚᱱ ᱦᱚᱲᱚ ᱫᱚ ᱨᱚᱦᱚᱭ ᱵᱟᱝ ᱦᱩᱭᱩᱜ ᱜᱮᱭᱟ᱾
ᱟ
ᱱᱚᱝᱠᱟ ᱫᱟᱜ ᱠᱚ ᱵᱟᱝ ᱠᱷᱟᱹᱛᱤᱨ ᱛᱮ ᱜᱚᱝᱠᱮ ᱱᱚᱛᱮ ᱫᱚ ᱨᱚᱦᱚᱭ ᱵᱟᱝ ᱦᱳᱭᱳᱜᱼᱟ᱾
ᱦᱮᱸ ᱚᱱᱟ ᱫᱚ
ᱫᱟᱜ ᱡᱟᱹᱲᱤ ᱟᱸᱥ ᱛᱮᱜᱮ ᱱᱚᱛᱮ ᱫᱚ ᱜᱚᱝᱠᱮ ᱫᱟᱜ ᱡᱟᱹᱲᱤ ᱟᱸᱥ ᱛᱮᱜᱮ ᱢᱤᱫ ᱪᱷᱚᱴ ᱜᱮᱞᱮ ᱨᱚᱦᱚᱭ ᱛᱟᱦᱮᱱᱟ᱾
ᱟᱪᱪᱷᱟ ᱟᱞᱮ ᱥᱮᱜ ᱦᱚᱸ ᱚᱝᱠᱟ ᱜᱮ ᱢᱟᱱᱮ ᱦᱩᱸ ᱫᱟᱜ ᱦᱮᱸ ᱫᱟᱜ ᱫᱟᱜ ᱠᱮᱜ ᱠᱷᱟᱱ ᱜᱮ ᱚᱝᱠᱟ ᱦᱩᱲᱩ ᱠᱚ ᱨᱚ ᱦᱩᱭᱩᱜᱼᱟ ᱵᱷᱟᱹᱜᱤ ᱜᱮ ᱟᱨ ᱚᱠᱚᱭ ᱠᱚᱣᱟᱜ ᱫᱚ ᱢᱟᱱᱮ ᱠᱟᱹᱡ ᱜᱟᱹᱦᱤᱨ ᱧᱚᱜ ᱨᱮ ᱵᱟᱹᱫᱽ ᱠᱚ ᱢᱮᱱᱟᱜ ᱛᱟᱠᱚᱣᱟ ᱾ ᱩᱱᱠᱩ ᱫᱚ ᱚᱱᱮ ᱜᱟᱰᱟ ᱠᱚ ᱢᱮᱱᱟᱜ ᱠᱟᱫᱟ ᱜᱟᱰᱟ ᱠᱷᱚᱱᱟᱜ ᱫᱟᱜ ᱠᱚ ᱨᱟᱠᱟᱵᱟ᱾ ᱟᱨ ᱨᱟᱠᱟᱵ ᱠᱟᱛᱮ ᱪᱟᱥ ᱠᱚᱫᱚ ᱦᱩᱭᱩᱜᱼᱟ ᱾ ᱟᱫᱚ ᱱᱮᱛᱟᱨ ᱦᱮᱸ ᱱᱤᱭᱟᱹ ᱫᱷᱟᱠᱟ ᱫᱚ ᱵᱷᱟᱜᱮ ᱜᱮ ᱫᱟᱜ ᱠᱟᱫᱟ ᱢᱟᱱᱮ ᱡᱷᱚᱛᱚ ᱜᱮ ᱢᱟᱱᱮ ᱡᱷᱚᱛᱚ ᱦᱚᱲᱟᱜ ᱜᱮ ᱦᱩᱲᱩ ᱦᱩᱭᱩᱜ ᱞᱮᱠᱟᱧ ᱵᱩᱡᱷᱟᱹᱣ ᱮᱫᱟ ᱵᱷᱟᱜᱮ ᱵᱷᱟᱜᱮ ᱦᱩᱭᱩᱜ ᱛᱟᱠᱚᱣᱟ ᱟᱨ ᱫᱟᱜ ᱦᱚᱸ ᱱᱚ ᱱᱟᱯᱟᱭ ᱜᱮᱭ ᱫᱟᱜ ᱠᱟᱫᱟᱭ ᱢᱟᱱᱮ ᱱᱤᱛᱚᱜ ᱫᱚ ᱡᱟᱦᱟᱭ ᱯᱨᱟᱭ ᱧᱚᱜ ᱦᱚᱲᱜᱮ ᱵᱟᱹᱫᱽ ᱨᱮᱠᱚ ᱠᱟᱹᱢᱤ ᱠᱟᱱᱟ ᱾ ᱢᱟᱱᱮ ᱢᱤᱫ ᱛᱚᱲᱟ ᱠᱚᱦᱚᱸ ᱞᱟᱦᱟ ᱠᱚᱨᱮ ᱠᱚ ᱜᱤᱰᱤᱭ ᱠᱟᱜ ᱛᱟᱦᱮᱸᱫ ᱾ ᱟᱫᱚ ᱱᱤᱛᱳᱜ ᱫᱚ ᱛᱚᱲᱟ ᱠᱚ ᱛᱩᱫ ᱠᱚ ᱢᱟᱱᱮ ᱛᱩᱫ ᱠᱚᱠᱚ ᱟᱨᱚᱢᱵᱚ ᱠᱟᱜᱼᱟ᱾ ᱟᱨ ᱠᱤᱪᱷᱩ ᱦᱚᱲ ᱫᱚ ᱡᱟᱦᱟᱸᱭ ᱠᱟᱹᱡ ᱞᱟᱦᱟ ᱧᱚᱜ ᱟᱨᱚᱢᱵᱚ ᱞᱮᱫᱟ ᱩᱱᱠᱩ ᱫᱚ ᱱᱤᱛᱚᱜ ᱫᱚ ᱠᱟᱹᱢᱤ ᱠᱚ ᱡᱚᱦᱚ ᱟᱠᱟᱫᱟ᱾ ᱢᱟᱱᱮ ᱛᱚᱞᱟ ᱠᱚ ᱛᱩᱫ ᱠᱟᱛᱮᱜ ᱮᱸ ᱨᱚᱦᱚᱭ ᱫᱟ ᱠᱚ ᱦᱟᱸᱜ ᱱᱚᱝᱠᱟᱱ ᱠᱚᱫᱚ ᱠᱚ ᱢᱟᱱᱮ ᱟᱨ ᱠᱤᱪᱷᱩ ᱫᱤᱱ ᱮ ᱵᱟᱨ ᱮᱸ ᱵᱟᱨ ᱫᱚ ᱵᱟᱝ ᱟᱨ ᱫᱚᱥ ᱠᱩᱲᱤ ᱫᱤᱱ ᱠᱷᱟᱱ ᱜᱮ ᱠᱟᱹᱢᱤ ᱫᱚᱠᱚ ᱢᱚᱴᱟᱢᱩᱴᱤ ᱠᱚ ᱯᱩᱨᱟᱹᱣ-ᱟ ᱱᱟᱜ ᱨᱚᱦᱚᱭ ᱠᱟᱹᱢᱤ ᱫᱚ᱾
ᱟᱪᱪᱷᱟ ᱜᱚᱝᱠᱮ ᱛᱟᱦᱚᱞᱮ ᱟᱯᱮ ᱫᱚᱯᱮ ᱢᱟᱲᱟᱝ ᱜᱮᱭᱟ ᱟᱞᱮ ᱫᱚ ᱠᱟᱹᱴᱤᱡ ᱞᱮ ᱛᱟᱭᱚᱢᱚᱜ ᱜᱮᱭᱟ ᱦᱟᱸᱜ᱾ ᱟᱫᱚ ᱥᱤ ᱪᱟᱹᱞᱩᱜ ᱠᱟᱱ ᱜᱮᱭᱟ ᱱᱤᱛᱚᱜ ᱫᱚ ᱦᱟᱸᱜ ᱚᱝᱠᱟ ᱡᱚᱛᱚ ᱥᱮᱫ ᱱᱟᱦᱟᱜ ᱫᱚ ᱦᱟᱸᱜ ᱫᱟᱜ ᱵᱟᱭ ᱞᱟᱜᱟᱣ ᱠᱟᱱᱟ ᱾
ᱦᱮᱸ ᱴᱷᱤᱠ ᱚᱱᱟ ᱦᱚᱸ ᱴᱷᱤᱠ ᱜᱮᱭᱟ ᱾
ᱡᱟᱦᱟᱸ ᱥᱮᱫ ᱫᱟᱜ ᱞᱟᱜᱟᱣ ᱠᱟᱱᱟ ᱚᱱᱛᱮ ᱫᱚ ᱦᱟᱸᱜ ᱥᱤ ᱨᱚᱦᱚᱭ ᱪᱟᱹᱞᱩᱜ ᱠᱟᱱᱟ᱾ ᱟᱨ ᱵᱟᱫ ᱵᱟᱹᱠᱤ ᱵᱟᱹᱫᱽ ᱠᱚᱨᱮ ᱫᱚ ᱦᱟᱸᱜ ᱵᱟᱝ ᱞᱟᱜᱟᱣ ᱦᱚᱫᱚᱜ ᱫᱟᱜ ᱫᱚ᱾ ᱟᱨ ᱱᱚᱛᱮ ᱡᱟᱹᱥᱛᱤ ᱧᱚᱜ ᱫᱟᱜ ᱫᱚᱨᱠᱟᱨᱟᱭ ᱾ ᱛᱟᱦᱞᱮ ᱠᱷᱟᱱ ᱫᱚ ᱚᱱᱛᱮ ᱫᱚ ᱦᱮᱸ ᱚᱱᱛᱮ ᱫᱚ ᱵᱟᱝ ᱫᱟᱜ ᱠᱟᱱᱛᱮ ᱥᱤ ᱵᱟᱲᱟ ᱠᱚᱦᱚ ᱟᱹᱣᱨᱤ ᱦᱳᱭᱳᱜᱼᱟ ᱾
ᱦᱮᱸ ᱢᱟᱱᱮ ᱟᱞᱮ ᱥᱮᱱ ᱱᱟᱜ ᱵᱟᱹᱫᱽ ᱦᱚᱸ ᱢᱟᱱᱮ ᱵᱟᱨ ᱨᱚᱠᱚᱢ ᱵᱟᱹᱫᱽ ᱢᱮᱱᱟᱜᱼᱟ᱾ ᱢᱟᱱᱮ ᱢᱤᱫᱴᱟᱝ ᱫᱚ ᱮᱸ ᱱᱟᱹᱦᱮᱜ ᱧᱚᱜ ᱨᱮ ᱢᱮᱱᱟᱜᱼᱟ ᱟᱨ ᱠᱤᱪᱷᱩ ᱫᱚ ᱜᱷᱩᱴᱩ ᱨᱮᱜᱮ ᱢᱮᱱᱟᱜ ᱟᱠᱟᱫᱟ ᱾ ᱜᱷᱩᱴᱩ ᱨᱮᱫᱚᱢ ᱛᱟᱥ ᱞᱤᱸᱜᱤᱡᱚᱜ-ᱟ ᱥᱮ ᱟᱫᱚ ᱚᱝᱠᱟ ᱜᱮ ᱜᱷᱩᱴᱩ ᱨᱮᱫᱚ ᱟᱞᱮ ᱦᱚᱸ ᱚᱱᱠᱟ ᱜᱮ ᱾ ᱟᱣᱨᱤᱠᱚ ᱞᱚᱥᱚᱫ ᱢᱟᱱᱮ ᱞᱟᱥ ᱞᱟᱥ ᱠᱚ ᱨᱚᱦᱚᱭᱟ ᱨᱚᱦᱚᱭ ᱯᱩᱨᱟᱹᱣ ᱛᱮ ᱟᱫᱚ ᱞᱟᱥ ᱞᱟᱥ ᱠᱚ ᱨᱚᱦᱚᱭᱟ ᱚᱝᱠᱟ ᱾ ᱟᱫᱚ ᱚᱝᱠᱟᱧ ᱧᱮᱞ ᱵᱟᱲᱟᱣ ᱟᱠᱟᱫ ᱠᱚᱣᱟ ᱞᱟᱦᱟᱛᱮ ᱚᱝᱠᱟ ᱠᱚ ᱨᱚᱦᱚᱭ ᱵᱟᱲᱟ ᱟᱠᱟᱫᱟ᱾ ᱤᱝᱠᱟᱹ ᱠᱚ ᱨᱚᱦᱚᱭ ᱵᱟᱲᱟᱭᱟ᱾
ᱦᱳᱭ᱾
ᱦᱮᱸ ᱦᱮᱸ᱾
ᱦᱳᱭ ᱦᱳᱭ ᱜᱚᱝᱠᱮ᱾
ᱟᱫᱚ ᱜᱚᱝᱠᱮ ᱞᱟᱹᱭ ᱫᱟᱹᱧ, ᱢᱟᱱᱮ ᱵᱟᱹᱫ ᱠᱚᱨᱮ ᱠᱟᱹᱢᱤ ᱠᱚ ᱞᱟᱹᱭᱟ ᱠᱚ ᱵᱟᱹᱫᱽ ᱠᱚ, ᱛᱚ ᱟᱵᱤᱱ ᱫᱚ ᱱᱟᱦᱮᱞ ᱠᱚᱵᱤᱱ ᱤᱫᱤᱭᱫᱟ ᱥᱮ ᱵᱟᱝ?
ᱦᱳᱭ ᱜᱚᱝᱠᱮ ᱟᱹᱞᱤᱧ ᱫᱚ ᱱᱟᱦᱮᱞ ᱠᱚᱫᱚ ᱦᱟᱸᱜ ᱡᱟᱦᱟᱸ ᱥᱮᱡ ᱫᱟᱜ ᱧᱚᱜ ᱠᱟᱱᱟ ᱠᱷᱮᱛ ᱠᱚ ᱚᱱᱛᱮ ᱫᱚ ᱱᱟᱦᱮᱞ ᱤᱫᱤ ᱦᱩᱭᱩᱜ ᱠᱟᱱ ᱜᱮᱭᱟ, ᱥᱮᱛᱟᱜ ᱥᱮᱛᱟᱜ ᱫᱚ ᱦᱟᱸᱜ ᱥᱤ ᱦᱳᱭᱳᱜ ᱠᱟᱱ ᱜᱮᱭᱟ᱾ ᱟᱫᱚ ᱯᱟᱲᱟᱜ ᱵᱟᱲᱟ ᱠᱚᱜᱮ ᱦᱩᱭᱩᱜ ᱠᱟᱱᱟ, ᱡᱟᱵᱚᱴ ᱵᱟᱲᱟ ᱠᱚ ᱦᱳᱭᱳᱜ ᱠᱟᱱᱟ ᱦᱟᱸᱜ᱾
ᱟᱪᱪᱷᱟ᱾
ᱠᱤᱪᱷᱩ ᱜᱟᱱ ᱫᱚ ᱦᱟᱸᱜ ᱨᱚᱦᱚᱭ ᱦᱟᱸᱜ ᱜᱟᱯᱟ ᱠᱷᱚᱱ ᱫᱚ ᱨᱚᱦᱚᱭ ᱦᱳᱭᱳᱜᱼᱟ ᱦᱟᱸᱜ᱾
ᱦᱮᱸ ᱦᱮᱸ᱾
ᱚᱝᱠᱟ ᱞᱚᱥᱚᱫ ᱦᱩᱭᱩᱜᱼᱟ ᱜᱟᱯᱟ ᱫᱚ ᱦᱟᱸᱜ᱾ ᱟᱫᱚ ᱱᱮᱛᱟᱨ ᱫᱚ ᱜᱚᱝᱠᱮ ᱴᱟᱠ ᱴᱟᱨ ᱛᱮ ᱵᱮᱥᱤᱨ ᱵᱷᱟᱜ ᱥᱤᱜ ᱠᱟᱱᱟ ᱟᱫᱚ ᱩᱱᱟᱹᱜ ᱫᱚ ᱦᱟᱸᱜ ᱠᱚᱥᱴᱚ ᱵᱟᱭ ᱦᱳᱭᱳᱜ ᱠᱟᱱᱟ ᱱᱟᱦᱮᱞ ᱛᱮᱫᱚ ᱦᱟᱸᱜ᱾
ᱦᱮᱸ ᱦᱮᱸ ᱟᱫᱚ ᱟᱹᱞᱤᱧ ᱦᱚᱸ ᱱᱟᱦᱮᱞ ᱥᱤᱭᱚᱜ ᱫᱚᱞᱤᱧ ᱵᱟᱲᱟᱭ ᱜᱮᱭᱟ, ᱟᱫᱚ ᱵᱟᱹᱫ ᱠᱚᱨᱮ ᱦᱚᱸ ᱥᱤ ᱵᱟᱲᱟ ᱦᱩᱭᱮᱱ ᱜᱮᱭᱟ᱾ ᱢᱚᱴᱟᱝ ᱵᱟᱨᱭᱟ ᱵᱟᱹᱫ ᱫᱚ ᱢᱟᱱᱮ ᱦᱮᱸ ᱮᱠᱞᱟ ᱛᱮᱜᱮᱞᱤᱧ ᱞᱚᱥᱚᱫ ᱠᱮᱫᱟ ᱟᱫᱚ ᱚᱱᱟ ᱠᱚ ᱡᱟᱦᱟᱸ ᱠᱚ ᱞᱚᱥᱚᱫ ᱦᱩᱭ ᱠᱟᱱᱟ ᱚᱱᱟ ᱞᱤᱧ ᱞᱚᱥᱚᱫ ᱵᱟᱝ ᱫᱚᱠᱚ ᱨᱚᱦᱚᱭ ᱟᱠᱟᱫᱟ᱾ ᱟᱨ ᱵᱟᱹᱫ ᱠᱚ ᱢᱮᱱᱟᱜᱼᱟ, ᱵᱟᱹᱞᱤ ᱵᱟᱹᱫᱽ ᱠᱚ ᱢᱮᱱᱟᱜ ᱜᱮᱭᱟ ᱢᱟᱨᱟᱝ ᱢᱟᱨᱟᱝ᱾ ᱢᱟᱨᱢᱵᱟ ᱛᱟᱠᱚ ᱚᱲᱟᱜ ᱦᱚᱲ ᱴᱨᱟᱠᱴᱟᱨ ᱫᱚᱠᱚ ᱥᱤᱜᱮᱭᱟ᱾ ᱪᱮᱫ ᱩᱱᱟᱹᱜ ᱮᱢ ᱤᱭᱟᱹ ᱠᱷᱟᱴᱟᱜᱼᱟ ᱟᱨ ᱱᱚᱛᱮ ᱫᱚ ᱟᱫᱚ ᱴᱨᱟᱠᱴᱚᱨ ᱛᱮᱠᱚ ᱥᱤᱭ
ᱦᱳᱭ ᱦᱳᱭ ᱜᱚᱝᱠᱮ ᱱᱮᱛᱟᱨ ᱫᱚ ᱫᱚᱢᱮ ᱫᱚᱢᱮ ᱴᱮᱠᱴᱟᱨ ᱠᱚ ᱦᱮᱡ ᱟᱠᱟᱱᱛᱮ ᱟᱫᱚ ᱯᱟᱦᱤᱞ ᱠᱷᱚᱱ ᱫᱚ ᱫᱚᱢᱮ ᱵᱚᱱ ᱥᱩᱠᱷᱤᱧᱚᱜ ᱠᱟᱱᱟ ᱟᱵᱚ ᱦᱚᱸ᱾
ᱦᱮᱸ ᱦᱮᱸ᱾
ᱦᱮᱸ ᱥᱮ ᱵᱟᱝ ᱟᱨ ᱵᱟᱠᱷᱟᱡ ᱫᱚ ᱞᱟᱦᱟᱛᱮᱫᱚ ᱢᱟᱱᱮ ᱫᱟᱫᱩ ᱛᱟᱠᱚᱞᱮ ᱧᱮᱞ ᱟᱠᱟᱫ ᱠᱚᱣᱟ ᱥᱤᱭᱮ ᱥᱤ ᱠᱷᱟᱡ ᱠᱚ ᱥᱤᱭᱮᱫ ᱜᱮᱭᱟ ᱵᱟᱨᱚᱴᱟ ᱮᱠᱴᱟ ᱦᱟᱨᱤᱡ᱾ ᱚᱱᱠᱟ ᱢᱟᱨᱟᱝ ᱢᱟᱨᱟᱝ ᱠᱷᱮᱛ ᱨᱮ ᱫᱚ ᱫᱚᱢᱮ ᱜᱷᱟᱹᱲᱤᱡ ᱥᱤ ᱦᱩᱭᱩᱜᱼᱟ ᱥᱮ᱾
ᱦᱮᱸ ᱯᱟᱹᱦᱤᱞ ᱦᱚᱲ ᱫᱚ ᱚᱱᱠᱟᱜᱮ ᱢᱟᱱᱮ ᱟᱹᱰᱤ ᱢᱟᱱᱮ ᱫᱚᱢᱮ ᱠᱚ ᱥᱤ ᱫᱟᱲᱮᱜ ᱛᱟᱦᱮᱫ ᱟᱨ ᱢᱟᱱᱮ ᱢᱤᱫ ᱦᱚᱲ ᱫᱚ ᱵᱟᱨ ᱯᱮ ᱦᱚᱲ ᱠᱚ ᱤᱫᱤ ᱠᱟᱜᱼᱟ ᱢᱤᱫ ᱦᱚᱲ ᱞᱟᱦᱟᱨᱮ ᱤᱱᱟᱹ ᱯᱚᱨᱮ ᱛᱟᱭᱚᱢ ᱨᱮ
ᱦᱟᱢ ᱦᱮᱸ ᱦᱮᱸ ᱱᱚᱝᱠᱟ ᱢᱤᱫ ᱦᱚᱲ ᱦᱮᱸ᱾
ᱢᱟᱨᱟᱝ ᱵᱟᱹᱫ ᱢᱩᱱᱤᱥ ᱥᱮᱛᱟ ᱨᱮᱠᱚ ᱪᱟᱞᱟᱜᱼᱟ ᱮᱭ ᱱᱚᱴᱟ ᱫᱚᱥᱴᱟ ᱠᱷᱟᱱ ᱜᱮᱠᱚ ᱯᱩᱨᱟᱹᱣ ᱛᱟᱦᱮᱫ᱾ ᱚᱱᱠᱟ ᱦᱮ ᱵᱟᱨ ᱯᱮᱭᱟ᱾
ᱵᱟᱨᱭᱟ ᱯᱮᱭᱟ ᱱᱟᱦᱮᱞ ᱛᱮᱠᱚ ᱥᱤᱭᱟ᱾ ᱵᱟᱨᱭᱟ ᱯᱮᱭᱟ ᱱᱟᱦᱮᱞ ᱛᱮᱠᱚ ᱥᱤ ᱠᱷᱟᱡ ᱫᱚ ᱦᱮᱸ ᱴᱟᱴᱠᱟ ᱜᱮᱠᱚ ᱯᱩᱨᱟᱹᱣᱟ ᱯᱩᱨᱟᱹᱣ ᱫᱚ᱾ ᱟᱞᱮᱥᱮᱱ ᱫᱚ ᱦᱟ ᱱᱚᱝᱠᱟ ᱢᱟᱨᱟᱝ ᱢᱟᱨᱟᱝ ᱠᱷᱮᱛ ᱜᱮ ᱦᱮᱱᱟᱜᱼᱟ ᱳᱭ ᱢᱚᱴᱟᱢᱩᱴᱤ ᱮᱜᱟᱨᱚᱴᱟ ᱥᱟᱲᱮ ᱮᱜᱟᱨᱚᱴᱟ ᱨᱮ ᱚᱱᱠᱟ ᱞᱟᱜᱟᱜ ᱜᱮᱭᱟ ᱵᱟᱨ ᱯᱮ ᱦᱚᱲ ᱛᱮᱠᱚ ᱥᱤ ᱨᱮᱦᱚ ᱵᱟᱝᱠᱚ ᱯᱩᱨᱟᱹᱣ ᱫᱟᱲᱮᱜᱼᱟ᱾ ᱟᱫᱚ ᱱᱮᱛᱟᱨ ᱫᱚ ᱱᱚᱣᱟ ᱴᱮᱠᱴᱟᱨ ᱠᱚ ᱦᱮᱡ ᱟᱠᱟᱱᱛᱮ ᱢᱟᱱᱮ ᱪᱮᱫ ᱤᱧ ᱞᱟᱹᱭᱟ ᱱᱚᱝᱠᱟ ᱱᱚᱝᱠᱟ ᱠᱷᱮᱛ ᱦᱮᱱᱟᱜᱼᱟ ᱡᱮᱢᱚᱱ ᱢᱤᱫᱴᱮᱡ ᱯᱷᱩᱴᱵᱚᱞ ᱢᱟᱴᱷ ᱦᱩᱭᱩᱜᱼᱟ ᱚᱱᱠᱟᱱᱟᱜ᱾
ᱦᱮᱸ ᱦᱮᱸ, ᱟᱞᱮ ᱚᱱᱛᱮ ᱨᱮ ᱚᱱᱠᱟ ᱦᱮᱸ᱾ ᱟᱞᱮ ᱚᱱᱛᱮᱨᱮ ᱚᱱᱠᱟ ᱢᱟᱨᱟᱝ ᱢᱟᱨᱟᱝ ᱵᱟᱹᱫ ᱫᱚ ᱢᱮᱱᱟᱜ ᱜᱮᱭᱟ ᱟᱫᱚ ᱚᱱᱠᱟ ᱫᱚ ᱡᱷᱚᱛᱚᱦᱚᱲᱟᱜ ᱚᱱᱠᱟ ᱫᱟ ᱵᱟᱹᱫ ᱫᱟ ᱵᱟᱱᱩᱟᱱᱟ᱾ ᱠᱤᱪᱷᱩ ᱦᱚᱲᱟᱜ ᱜᱮ ᱚᱱᱟ ᱡᱟᱦᱟ ᱠᱚᱭᱟᱜ ᱚᱱᱠᱟ ᱰᱷᱮᱨ ᱰᱷᱮᱨ ᱦᱟᱱᱮ ᱦᱟᱥᱟ ᱡᱚᱢᱤ ᱠᱚ ᱢᱮᱱᱟᱜ ᱛᱟᱠᱚᱣᱟ ᱩᱱᱠᱩ ᱠᱚᱣᱟᱜ ᱜᱮ᱾ ᱟᱫᱚ ᱟᱞᱮ ᱠᱚᱣᱟᱜ ᱫᱚ ᱚᱱᱠᱟ ᱵᱤᱥᱤ ᱫᱚ ᱵᱟᱹᱱᱩᱜ ᱛᱚ᱾ ᱡᱟᱥᱴ ᱡᱚᱢ ᱡᱚᱢ ᱫᱚ ᱡᱚᱢ ᱠᱩᱲᱟᱹᱜ ᱜᱮᱭᱟᱞᱮ ᱚᱱᱮ ᱚᱱᱠᱟ ᱥᱤᱥᱴᱮᱢ ᱢᱟᱱᱮ ᱚᱱᱟ ᱟᱠᱷᱨᱤᱧ ᱦᱚᱸ ᱢᱟᱱᱮ ᱡᱮ ᱨᱚᱦᱚᱭ ᱜᱚᱫ ᱠᱮᱟᱢ ᱡᱮ ᱟᱠᱷᱨᱤᱧ ᱦᱚᱸ ᱟᱠᱷᱨᱤᱧ ᱦᱚᱸ ᱜᱟᱱᱚᱜᱼᱟ ᱟᱨ ᱡᱚᱢ ᱦᱚ ᱜᱟᱱᱚᱜᱼᱟ ᱚᱱᱠᱟ ᱫᱚ ᱵᱟᱝ ᱢᱟᱱᱮ ᱡᱚᱢ ᱥᱩᱢᱩᱝ ᱜᱮ᱾ ᱦᱩᱸ ᱱᱤᱝᱠᱟᱹ ᱜᱮ
ᱱᱚᱛᱮ ᱫᱚ ᱟᱠᱷᱨᱤᱧ ᱱᱚᱛᱮ ᱫᱚ ᱚᱱᱠᱟ ᱡᱩᱢᱤ ᱡᱟᱭᱜᱟ ᱢᱟᱱᱮ ᱚᱛ ᱦᱟᱥᱟ ᱚᱱᱮ ᱵᱤᱥᱤ ᱜᱮᱛᱮ ᱟᱫᱚᱢ ᱦᱚᱲ ᱫᱚ ᱟᱠᱷᱨᱤᱧ ᱦᱚᱸ ᱠᱩᱞᱟᱹᱜ ᱛᱟᱠᱚᱣᱟ ᱟᱨ ᱡᱚ ᱟᱠᱷᱨᱤᱧ ᱠᱟᱛᱮᱫ ᱫᱚ ᱡᱚᱢ ᱦᱚᱠᱚ ᱠᱩᱞᱟᱹᱜ ᱜᱮᱭᱟ ᱾
ᱦᱩᱸ
ᱦᱮᱸ ᱱᱚᱝᱠᱟ ᱦᱮᱱᱟᱜᱼᱟ ᱟᱫᱚ ᱱᱚᱝᱠᱟ ᱯᱷᱩᱴᱵᱚᱞ ᱞᱮᱠᱟ ᱵᱟᱨᱭᱟ ᱯᱮᱭᱟ ᱠᱷᱮᱛ ᱛᱟᱦᱮᱸ ᱞᱮᱱ ᱠᱷᱟᱡ ᱫᱚ ᱫᱚᱢᱮ ᱦᱚᱲ ᱫᱚ ᱟᱞᱮ ᱥᱮᱫ ᱫᱚ
ᱦᱮᱸ ᱦᱮᱸ ᱟᱯᱮ ᱫᱚ ᱦᱩᱲᱩ ᱫᱚ ᱢᱤᱫ ᱢᱟᱱᱮ ᱢᱤᱫ ᱡᱮᱠᱷᱟ ᱜᱮᱯᱮ ᱪᱟᱥᱟ ᱵᱚᱪᱷᱚᱨ ᱨᱮ
ᱦᱚᱸ ᱵᱚᱪᱷᱚᱨ ᱨᱮ ᱟᱞᱮ ᱫᱚ ᱢᱤᱫ ᱪᱷᱚᱴ ᱜᱮᱞᱮ ᱪᱟᱥ ᱛᱟᱦᱮᱱᱟ ᱦᱩᱲᱩ ᱠᱚᱫᱚ ᱚᱱᱠᱟ ᱜᱮᱞᱮ ᱪᱟᱥ ᱛᱟᱦᱮᱱᱟ ᱟᱞᱮ ᱫᱚ ᱢᱟᱱᱮ ᱫᱟᱜ ᱡᱟᱲᱤ ᱟᱥ ᱛᱮᱜᱮᱞᱮ ᱨᱚᱦᱚᱭᱟ ᱟᱞᱮ ᱫᱚ ᱟᱨ ᱱᱚᱝᱠᱟ ᱥᱟᱢᱢᱟᱨᱥᱟᱞ ᱥᱮ ᱥᱮᱞᱚ ᱚᱱᱠᱟᱱᱟᱜ ᱢᱤᱱᱤ ᱯᱷᱤᱱᱤ ᱫᱚ ᱵᱟᱱᱩᱜᱼᱟ ᱠᱮᱱᱮᱞ ᱦᱚᱸ ᱵᱟᱱᱩᱜᱼᱟ ᱫᱷᱟᱨᱮ ᱠᱚᱨᱮ ᱜᱟᱰᱟ ᱱᱟᱹᱭ ᱱᱟᱞᱟ ᱜᱟᱰᱟ ᱠᱚᱦᱚᱸ
ᱟᱪᱪᱷᱟ ᱦᱮᱸ ᱟᱞᱮ ᱚᱱᱛᱮ ᱨᱮ ᱦᱚᱸ ᱚᱱᱠᱟᱜᱮ ᱢᱟᱱᱮ ᱡᱟᱦᱟᱸᱭ ᱢᱟᱱᱮ ᱵᱟᱹᱫᱽ ᱨᱮ ᱢᱮᱱᱟᱜ ᱛᱟᱠᱚᱣᱟ ᱩᱱᱠᱩ ᱫᱚ ᱥᱩᱨ ᱜᱮᱭᱟ ᱜᱟᱰᱟ ᱠᱚ ᱜᱟᱰᱟ ᱦᱚᱸ ᱜᱟᱦᱤᱨ ᱜᱟᱹᱦᱤᱨ ᱥᱮᱫ ᱨᱮᱜᱮ ᱛᱟᱦᱮᱱᱟ ᱢᱟᱱᱮ ᱞᱟᱛᱟᱨ ᱧᱚᱜ ᱨᱮᱜᱮ ᱟᱫᱚ ᱩᱱᱠᱩ ᱫᱚ ᱢᱟᱱᱮ ᱪᱟᱥ ᱦᱚᱸ ᱦᱚᱠᱚ ᱪᱟᱥ ᱜᱮᱭᱟ ᱢᱟᱱᱮ ᱫᱟᱜ ᱠᱚ ᱨᱟᱠᱟᱵ ᱠᱟᱛᱮᱫ ᱚᱱᱟ ᱜᱟᱰᱟ ᱠᱷᱚᱱᱟᱜ ᱟᱨ ᱠᱤᱪᱷᱩ ᱦᱚᱲ ᱫᱚ ᱞᱟᱜ ᱠᱟᱱ ᱜᱮᱭᱟ ᱟᱫᱚ ᱩᱱᱠᱩ ᱫᱚ ᱚᱱᱮ ᱵᱟᱹᱫᱽ ᱠᱚᱨᱮ ᱡᱚᱠᱷᱚᱱ ᱦᱩᱲᱩ ᱠᱚ ᱨᱟᱠᱟᱵ ᱪᱟᱵᱟᱭᱟᱠᱚ ᱤᱨ ᱠᱟᱛᱮᱫ ᱟᱫᱚ ᱩᱱ ᱡᱚᱠᱷᱚᱱ ᱢᱟᱱᱮ ᱥᱚᱵᱡᱤ ᱠᱚᱠᱚ ᱪᱟᱥᱟ ᱮᱫ ᱚᱱᱟ ᱠᱚ ᱯᱮᱭᱟᱡ ᱟᱹᱰᱤ ᱠᱤᱪᱷᱩ ᱠᱚ ᱪᱟ ᱥᱟ ᱢᱟᱱᱮ ᱠᱟᱞᱞᱟ ᱠᱚ ᱚᱱᱟ ᱚᱱᱟ ᱠᱚ ᱨᱚᱦᱚᱭᱟ ᱜᱷᱟᱸᱜᱽᱨᱟ ᱠᱚ
ᱦᱳᱭ ᱱᱚᱛᱮ ᱦᱚᱸ ᱚᱱᱠᱟᱜᱮ ᱪᱟᱥ ᱦᱩᱭᱩᱜ ᱜᱮᱭᱟ ᱟᱫᱚ ᱚᱱᱛᱮ ᱫᱚ ᱠᱷᱩᱵ ᱫᱟᱜ ᱨᱮᱭᱟᱜ ᱤᱭᱟᱹ ᱛᱮᱛᱚ ᱢᱟᱱᱮ ᱵᱟᱝ ᱧᱟᱢᱚᱜ ᱛᱟᱦᱮᱱᱟ ᱫᱟᱜ ᱠᱚ ᱩᱛᱩ ᱨᱚᱦᱚᱭ ᱠᱚᱨᱛᱮ ᱜᱮᱞᱮ ᱫᱚ ᱫᱟᱜ ᱟᱵᱮᱱ ᱫᱚ ᱞᱟᱜᱟᱣ ᱜᱮ ᱦᱩᱭᱩᱜ ᱛᱟᱵᱮᱱᱟ ᱥᱮ
ᱦᱮᱸ ᱥᱮ ᱵᱟᱝ ᱛᱟᱦᱚᱞᱮ ᱚᱱᱟ ᱠᱷᱟᱛᱤᱨ ᱛᱮᱼᱼ ᱠᱟᱹᱡ ᱠᱚᱢ ᱧᱚᱜ ᱜᱮ ᱨᱚᱦᱚᱭ ᱦᱩᱭᱩᱜ-ᱟ ᱱᱚᱛᱮ ᱫᱚ ᱴᱚᱜ ᱨᱚᱦᱚᱭ ᱫᱚ ᱦᱩᱭᱩᱜ ᱜᱮᱭᱟ ᱯᱨᱟᱭᱼᱼ ᱥᱳᱵᱽ ᱞᱮᱠᱟ ᱱᱟᱜ ᱡᱤᱱᱤᱥ ᱠᱚᱜᱮ ᱵᱮᱸᱜᱟᱲ ᱵᱮᱞᱟᱛᱤ ᱠᱚ ᱚᱱᱟᱼᱼ ᱠᱚ ᱨᱚᱦᱚᱭ ᱦᱩᱭᱩᱜ ᱜᱮᱭᱟ ᱵᱷᱤᱱᱰᱤ ᱠᱚ ᱠᱚᱸᱰᱷᱦᱟ ᱠᱚ ᱦᱚᱸ ᱟᱫᱚ ᱚᱻ ᱠᱚᱢ ᱫᱷᱟᱨᱟ ᱛᱮ ᱨᱚᱦᱚᱭᱚᱜ-ᱟ ᱱᱚᱛᱮ ᱫᱚ᱾
ᱩᱸᱻ ᱟᱪᱪᱷᱟ᱾
ᱱᱚᱠᱟ ᱟᱠᱷᱨᱤᱧ ᱞᱮᱠᱟ ᱦᱚᱸᱠᱚ ᱨᱚᱦᱚᱭ ᱜᱮᱭᱟ ᱡᱟᱦᱟᱸᱭ ᱠᱚᱣᱟᱜ ᱚᱱᱟ ᱯᱩᱠᱷᱨᱤ ᱠᱚ ᱦᱮᱱᱟᱜ-ᱟ ᱥᱮ ᱫᱟᱜ ᱨᱮᱭᱟᱜ ᱩᱱᱟᱹᱜᱼᱼ ᱟᱱᱟᱴ ᱵᱟᱱᱩᱜ ᱛᱟᱠᱚᱣᱟ ᱦᱳᱭ ᱩᱱᱠᱩ ᱫᱚᱠᱚ ᱨᱚᱦᱚᱭ ᱜᱮᱭᱟ᱾
ᱦᱮᱸ ᱦᱮᱸ ᱟᱞᱮ ᱚᱱᱛᱮ ᱦᱚᱸ ᱚᱱᱠᱟ ᱜᱮ ᱢᱟᱱᱮ ᱡᱟᱦᱟᱸᱭ ᱠᱚᱣᱟᱜ ᱫᱚ ᱚᱱᱠᱟᱼᱼ ᱫᱟᱜ ᱨᱮᱱᱟᱜ ᱩᱱᱟᱹᱜ‌ ᱟᱱᱟᱴ‌ ᱵᱟᱹᱱᱩᱜ ᱛᱟᱠᱚᱼᱼ ᱡᱟᱦᱟᱸ ᱥᱟᱶᱟᱨ ᱢᱟᱨᱟᱝ ᱢᱟᱨᱟᱝ ᱠᱚ ᱪᱟᱥ ᱜᱮᱭᱟ ᱥᱩᱵᱽᱡᱤ ᱠᱚ ᱤᱭᱟᱹ ᱠᱚ ᱟᱨ ᱢᱟᱱᱮ ᱟᱞᱮ ᱠᱚᱣᱟᱜ ᱫᱚ ᱦᱮᱸ᱾ ᱦᱮᱸ ᱟᱨ ᱟᱞᱮ ᱠᱚᱣᱟᱜ ᱫᱚ ᱢᱟᱱᱮ ᱦᱩᱰᱤᱧ ᱜᱮᱞᱮ ᱪᱟᱥᱟ᱾
ᱥᱮ ᱪᱮᱜ᱾
ᱮᱸ ᱟᱠᱷᱨᱤᱧ ᱢᱟᱱᱮ ᱟᱠᱷᱨᱤᱧ ᱦᱚᱸ ᱠᱚᱼᱼ ᱟᱹᱠᱷᱨᱤᱧᱟ ᱟᱨ ᱡᱚᱢ ᱫᱚ ᱛᱤᱱᱟᱹᱜ ᱡᱚᱢᱟ ᱱᱟᱦᱟᱸᱜ ᱡᱟᱹᱥᱛᱤ ᱢᱟᱛᱚ ᱵᱟᱢ ᱡᱚᱢᱟ ᱠᱚᱢ ᱜᱮᱢ ᱡᱚᱢᱟ ᱚᱱᱮ‌ ᱱᱤᱡᱮᱨ ᱞᱟᱹᱜᱤᱜ᱾ ᱛᱤ ᱠᱚ ᱟᱠᱷᱨᱤᱧᱟ ᱦᱮᱸ ᱛᱟᱨᱯᱚᱨᱮ ᱢᱟᱱᱮ ᱟᱞᱮ ᱫᱚ ᱚᱱᱠᱟ ᱵᱤᱥᱤᱼᱼ ᱫᱚ ᱵᱟᱞᱮ‌ ᱪᱟᱥ ᱜᱮᱭᱟ ᱢᱟᱱᱮ ᱠᱚᱢ ᱠᱚᱢ ᱜᱮ᱾ ᱵᱟ ᱟᱫᱚ ᱦᱩᱰᱤᱧ ᱜᱮᱭᱟ ᱛᱚ ᱵᱟᱲᱜᱮ ᱡᱟᱭᱜᱟ ᱨᱮ ᱟᱨ ᱫᱟᱜ‌ ᱦᱮᱸ‌ ᱫᱟᱜ ᱠᱚᱦᱚᱸ ᱚᱱᱠᱟ ᱥᱩᱵᱤᱫᱟ ᱵᱟᱹᱱᱩᱜ ᱟᱱᱟ ᱢᱟᱱᱮᱼᱼ ᱢᱟᱱᱮ ᱤᱭᱟᱹ ᱡᱚᱢ ᱢᱚᱛᱚ ᱩᱛᱩ ᱠᱚ ᱚᱱᱮ ᱵᱟᱝ ᱵᱚᱦᱩᱜ ᱩᱱᱟᱹᱜ ᱢᱟᱱᱮᱼᱼ ᱚᱱᱮ ᱟᱨᱮᱡ ᱫᱟᱜ ᱛᱮᱜᱮ᱾
ᱦᱳᱭ ᱦᱳᱭ ᱚᱱᱟ ᱟᱨᱮᱡ ᱫᱟᱜ ᱵᱚᱞᱼᱼ ᱛᱮ ᱱᱚᱣᱟ ᱫᱚ ᱵᱟᱞᱤᱧ ᱵᱩᱡᱽ ᱫᱟᱲᱮ ᱭᱟᱫᱟ ᱪᱮ ᱥᱮᱲᱮ ᱥᱮ ᱥᱮᱫᱟᱭ ᱫᱚ ᱥᱮᱲᱮ ᱛᱮᱦᱮᱸ ᱞᱮᱱᱟ ᱥᱮ᱾ ᱵᱟᱨ ᱦᱚᱲ ᱦᱟᱱᱟ ᱥᱟ ᱱᱚᱣᱟ ᱥᱟ ᱠᱤᱱ ᱥᱟᱵ ᱠᱟᱜ ᱠᱟᱱ ᱛᱟᱦᱮᱱᱟ ᱟᱞᱮ ᱥᱮᱫ ᱫᱚ ᱢᱟᱱᱮ ᱥᱮᱫᱟᱭ ᱧᱚᱜ ᱫᱚ ᱟᱞᱤᱧ ᱞᱤᱧ ᱫᱤᱥᱟᱹᱭᱟ᱾ ᱠᱷᱚᱱ ᱜᱤᱫᱽᱨᱟᱹ ᱧᱚᱜ ᱞᱤᱧ ᱛᱟᱦᱮᱸ ᱠᱟᱱᱟ ᱛᱚᱠᱷᱚᱱ ᱫᱚ ᱥᱮᱲᱮ ᱛᱷᱮᱱ ᱛᱷᱮᱱ ᱞᱮᱱᱟ ᱛᱚᱠᱷᱚᱱ ᱫᱚ ᱵᱷᱟᱜᱮ ᱜᱮ ᱪᱟᱥ ᱦᱩᱭᱩᱜ ᱠᱟᱱ ᱛᱮᱦᱮᱱᱟ ᱱᱚᱝᱠᱟ᱾ ᱜᱤᱰᱭᱟᱹ ᱨᱮ ᱫᱟᱜ ᱛᱮᱜᱮ ᱟᱫᱚ ᱫᱟᱜ ᱱᱮᱛᱟᱨ ᱫᱟᱜ ᱦᱚᱸ ᱟᱫᱚ ᱜᱤᱰᱭᱟᱹ ᱠᱚᱨᱮ ᱦᱚᱸ ᱚᱱᱠᱟ ᱫᱚ ᱵᱟᱝ ᱛᱮᱦᱮᱱ ᱠᱟᱱᱟ᱾ ᱛᱟᱞᱦᱮ‌ ᱨᱚᱦᱚᱭ ᱦᱚᱸ ᱚᱱᱠᱟ ᱵᱟᱸᱭ ᱦᱩᱭᱩᱜ ᱠᱟᱱᱟ ᱢᱤᱫᱴᱮᱡ ᱩᱸ ᱩᱸᱜ ᱦᱮᱸ ᱢᱤᱫᱴᱮᱡ ᱚᱱᱠᱟ
ᱢᱟᱱᱮ ᱱᱚᱣᱟ ᱞᱤᱧ ᱞᱟᱹᱭ ᱩᱪᱩ ᱠᱮᱫᱟ ᱢᱟᱱᱮ ᱩᱱ ᱫᱤᱱ ᱫᱚ ᱦᱟᱸᱜ ᱵᱟᱲᱟᱭ ᱦᱩᱭᱩᱜ ᱠᱟᱱ ᱜᱮᱭᱟ, ᱩᱱ ᱫᱤᱱ ᱫᱚ ᱚᱱᱟ ᱦᱩᱲᱩ ᱠᱚ ᱫᱟᱜ ᱠᱚ ᱟᱨᱮᱡᱮᱫ ᱛᱮᱦᱮᱸᱱ ᱜᱟᱹᱰᱭᱟᱹ ᱠᱷᱚᱱᱟᱜ ᱠᱤᱝᱵᱟ ᱡᱟᱦᱟᱸ ᱜᱟᱰᱟ ᱠᱷᱚᱱᱟᱜ ᱚᱱᱠᱟ᱾ ᱟᱨᱮᱡ ᱛᱮᱦᱮᱸᱱᱟ, ᱟᱨᱮᱡ ᱫᱚ ᱵᱟᱞᱤᱧ ᱞᱟᱹᱭ ᱫᱟ ᱟᱹᱞᱤᱧ ᱫᱚ ᱢᱟᱱᱮ ᱦᱮᱸ ᱵᱟᱲᱜᱮ ᱨᱮ ᱡᱮᱢᱚᱱ ᱚ ᱡᱟᱦᱟᱸᱱᱟᱜ ᱵᱚᱱ ᱨᱚᱦᱚᱭ ᱠᱟᱜ-ᱟ ᱡᱮᱢᱚᱱ ᱵᱮᱸᱜᱟᱲ ᱠᱚ ᱛᱮᱱᱟᱜ ᱢᱟᱨᱤᱪ ᱠᱚ ᱫᱟᱨᱮ ᱠᱚᱜᱮ ᱛᱮᱱᱟᱜ, ᱟᱫᱚ ᱦᱮᱸ ᱵᱟᱲᱜᱮ ᱨᱮᱵᱚᱱ ᱨᱚᱦᱚᱭ ᱠᱟᱜ-ᱟ ᱟᱫᱚ ᱵᱟᱲᱜᱮ ᱨᱮᱫᱚ ᱟᱵᱚ ᱫᱚ ᱧᱮᱞ ᱢᱮ ᱡᱟᱦᱟᱸᱱᱟᱜ ᱠᱟᱴᱟ ᱟᱨᱩᱵ ᱡᱟᱸᱜᱟ ᱟᱨᱩᱵ ᱵᱟ ᱵᱟᱴᱤ ᱜᱟᱥᱟᱣ ᱟᱵᱚ ᱵᱚᱱ ᱠᱚᱨᱟᱣᱟ, ᱟᱫᱚ ᱚᱱᱟ ᱫᱟᱜ ᱠᱚ ᱞᱤᱸᱜᱤ ᱞᱤᱜᱤ ᱛᱮ ᱢᱟᱱᱮ ᱡᱟᱦᱟᱸ ᱚᱱᱟ ᱜᱮ, ᱦᱮᱸ ᱟᱱᱟ ᱜᱮᱞᱤᱧ ᱞᱟᱹᱭ ᱫᱟ ᱟᱨᱮᱡ ‌ᱫᱚ᱾
ᱦᱮᱸ᱾
ᱦᱮᱸ᱾
ᱦᱳᱭ ᱦᱳᱭ ᱟᱨᱮᱡ ᱫᱟᱜ, ᱟᱞᱮ ᱫᱚ ᱟᱨᱮᱡ ᱫᱟᱜ ᱵᱚᱞᱛᱮ ᱫᱚ ᱚᱱᱟ ᱫᱚ ᱵᱟᱞᱮ ᱵᱩᱡᱽᱮᱫ ᱛᱟᱦᱮᱱᱟ ᱟᱞᱮ ‌ᱫᱚ᱾ ᱦᱳᱭ ᱫᱟᱜ ᱟᱨᱮᱡ‌ ᱫᱟᱜ ᱵᱚᱞᱛᱮ ᱟᱫᱚ ᱱᱮᱛᱟᱨ ᱫᱚ ᱵᱟᱱᱩᱜ-ᱟ ᱚᱝᱠᱟ ᱥᱮᱲᱮ-ᱟ ᱞᱟᱦᱟ ᱛᱮᱫᱚ ᱛᱟᱦᱮᱸ ᱞᱮᱱᱟ ᱴᱤᱧ ᱨᱮᱭᱟᱜ ᱠᱚ ᱵᱮᱱᱟᱣ ᱠᱟᱜ ᱠᱟᱱ ᱛᱮᱦᱮᱸᱱᱟ ᱦᱟᱱᱟ ᱥᱟ ᱱᱚᱣᱟ ᱥᱟ ᱜᱤᱰᱭᱟᱹ ᱨᱮ ᱢᱟᱱᱮ ᱚᱱᱠᱟ ᱟᱲᱮ ᱱᱟᱥᱮᱭᱟᱜ ᱪᱷᱮᱯᱚ ᱧᱚᱜ ᱛᱟᱦᱮᱱ ᱠᱟᱱ ᱛᱮᱦᱮᱱᱟ ᱚᱸᱰᱮ ᱜᱮ ᱚᱱᱮ ᱜᱤᱰᱭᱟᱹ ᱨᱮ ᱫᱟᱜ ᱠᱚ ᱟᱨᱮᱡ ᱮᱫ ᱛᱟᱦᱮᱱᱟ ᱦᱟᱱᱟ ᱥᱟᱜ ᱚᱸᱰᱮ ᱟᱬᱜᱩᱱᱟ ᱟᱨ ᱟᱨᱮᱪᱪᱚᱜ-ᱟ ᱚᱱᱟ, ᱧᱮᱞ ᱵᱟᱲᱟᱣ ᱠᱟᱜ ᱜᱮᱭᱟ ᱵᱮᱱ ᱡᱟᱱᱤᱡ ᱠᱷᱟᱱ ᱫᱚ᱾ ᱦᱳᱣ‌ ᱚᱱᱠᱟ ᱛᱮᱜᱮ ᱵᱷᱟᱜᱮ ᱜᱮᱠᱚ ᱨᱚᱦᱚᱭᱮᱫ ᱛᱮᱦᱮᱱᱟ ᱜᱤᱰᱭᱟᱹ ᱞᱟᱛᱟᱨ ᱠᱚᱨᱮ ᱫᱚ᱾
ᱦᱮᱸ, ᱦᱮᱸ ᱜᱚᱝᱠᱮ ᱟᱞᱮ ᱥᱮᱫ ᱫᱚ ᱚᱱᱠᱟ ᱜᱮᱠᱚ ᱟᱨᱮᱡ ᱵᱟᱲᱟᱭᱮᱫ ᱛᱟᱦᱮᱸᱜ ᱚᱱᱟ ᱧᱮᱞ ᱠᱟᱜ ᱜᱮᱭᱟ ᱞᱤᱧ ᱢᱟᱱᱮ ᱠᱟᱹᱴᱤᱡ ᱧᱚᱜ ᱜᱮᱞᱤᱧ ᱛᱟᱦᱮᱸᱜ ᱠᱟᱱᱟ ᱩᱱ ᱡᱚᱠᱷᱚᱡ ᱫᱚ᱾ ᱚᱱᱟ ᱡᱚᱠᱷᱚᱡ ᱤᱧ ᱧᱮᱞ ᱠᱟᱫᱟ ᱤᱧ ᱵᱟ ᱵᱟᱵᱟ ᱟᱨ ᱢᱟ ᱛᱟᱹᱠᱤᱱ ᱠᱤᱱ ᱟᱨᱮᱡ ᱛᱟᱦᱮᱸᱫ᱾
ᱦᱳᱭ ᱦᱳᱭ᱾ ᱱᱮᱛᱟᱨ ᱫᱚ ᱚᱱᱟ ᱠᱚᱫᱚ ᱟᱫ ᱪᱟᱵᱟᱭ ᱱᱟ ᱡᱷᱚᱛᱚ ᱜᱮ, ᱱᱮᱛᱟᱨ ᱠᱚ ᱜᱤᱫᱽᱨᱟᱹ ᱠᱚᱵᱮᱱ ᱞᱟᱹᱭ ᱟᱠᱚ ᱠᱷᱟᱱ ᱚᱱᱟ ᱫᱚ ᱪᱮᱫ ᱠᱟᱱᱟ ᱚᱱᱟ ᱜᱮ ᱵᱟᱠᱚ ᱵᱩᱡᱽ ᱫᱟᱲᱮᱜ-ᱟ᱾
ᱦᱮᱸ ᱚᱱᱟ ᱫᱚ ᱵᱟᱠᱚ ᱵᱩᱡᱽ ᱫᱮᱲᱮᱜ-ᱟ ᱟᱨᱮᱡ ᱫᱟᱜ ᱪᱮᱫ ᱞᱮᱠᱟ ᱛᱮᱢ ᱟᱨᱮᱡᱟ‌ ᱚᱱᱟ ᱫᱟᱜ, ᱦᱚᱸ᱾ ᱟᱫᱚ ᱟᱠᱚᱣᱟᱜ ᱢᱚᱱᱮ ᱨᱮ ᱦᱚᱸᱛᱚ ᱦᱮᱸ ᱤᱭᱟᱹ ᱠᱚ ᱵᱩᱡᱷᱟᱹᱣᱟ ᱢᱟᱱᱮ ᱚᱥᱚᱢᱵᱷᱚᱵᱽ ᱧᱚᱜ ᱜᱮᱠᱚ ᱵᱩᱡᱷᱟᱹᱣᱟ, ᱞᱟᱹᱭᱟ ᱚᱱᱟ
ᱦᱮᱸ ᱦᱮᱸ᱾ ᱱᱚᱣᱟ ᱱᱚᱣᱟᱛᱮ ᱩᱛᱩ ᱠᱚ ᱨᱚᱦᱚᱭᱮᱫ ᱛᱟᱦᱮᱱᱟ ᱥᱮᱫᱟᱭ ᱡᱚᱦᱚᱜ, ᱦᱮᱸ ᱥᱮ?
ᱦᱮᱸ ᱦᱮᱸ᱾ ᱜᱚᱝᱠᱮ ᱛᱟᱞᱦᱮ ᱱᱟᱯᱟᱭ ᱜᱮ ᱦᱮᱱᱟᱜ ᱵᱤᱱᱟ?
ᱦᱳᱭ ᱜᱚᱝᱠᱮ᱾
ᱟᱪᱪᱷᱟ᱾
ᱜᱚᱝᱠᱮ ᱛᱟᱞᱦᱮ ᱟᱯᱮ ᱥᱮᱫ ᱫᱚ ᱵᱤᱨ ᱵᱩᱨᱩ ᱠᱚᱫᱚ ᱛᱤᱱᱟᱹᱜ ᱥᱟᱺᱜᱤᱧ ᱜᱮᱭᱟ ᱥᱮ ᱱᱚᱝᱠᱟ ᱵᱟᱹᱱᱩᱜᱼᱟ? ᱯᱟᱪᱮᱫ ᱟᱞᱮ ᱥᱮᱫ ᱢᱟ ᱱᱚᱝᱠᱟ ᱵᱤᱨ ᱜᱟᱡᱟᱲ ᱢᱟ ᱢᱮᱱᱟᱜ ᱜᱮ ᱫᱚᱢᱮ᱾
ᱚᱱᱠᱟ ᱟᱞᱮ ᱥᱮᱫ ᱦᱚᱸ ᱢᱮᱱᱟᱜ ᱜᱮᱭᱟ ᱵᱤᱨ ᱠᱚᱫᱚ ᱢᱟᱱᱮ ᱥᱩᱨ ᱨᱮᱜᱮ ᱢᱮᱱᱟᱜᱼᱟ ᱵᱤᱨ ᱵᱤᱨ ᱠᱷᱚᱱᱟᱜ ᱜᱮ ᱡᱷᱚᱛᱚᱱᱟᱜ ᱜᱮᱞᱮ ᱧᱟᱢᱟ ᱮᱭ ᱫᱟᱹᱛᱟᱹᱱᱤ ᱠᱷᱚᱱᱟᱜ ᱮ ᱥᱟᱠᱟᱢ ᱠᱚ, ᱥᱟᱦᱟᱱ ᱠᱚ ᱢᱟᱱᱮ ᱟᱹᱰᱤ ᱠᱤᱪᱷᱩ, ᱟᱨᱦᱚᱸ ᱱᱚᱣᱟ ᱱᱮᱛᱟᱨ ᱫᱤᱱ ᱡᱮᱢᱚᱱ ᱦᱚᱸᱜᱼᱚᱭ ᱩᱫ ᱠᱚ ᱯᱩᱴᱠᱟᱹ ᱠᱚ ᱟᱫᱚ ᱟᱹᱰᱤ ᱠᱤᱪᱷᱩ ᱧᱟᱢᱚᱜᱼᱟ᱾
ᱦᱳᱭ ᱜᱚᱝᱠᱮ ᱱᱚᱛᱮ ᱦᱚᱸ ᱩᱫ ᱯᱩᱴᱠᱟᱹ ᱥᱳᱲᱮ ᱠᱚᱞᱮ ᱧᱟᱢ ᱠᱮᱫ ᱜᱮᱭᱟ, ᱥᱳᱲᱮ ᱵᱟᱲᱟ ᱠᱟᱛᱮᱫ ᱞᱮ ᱡᱚᱢ ᱵᱟᱲᱟ ᱠᱮᱫ ᱜᱮᱭᱟ ᱰᱷᱮᱨ ᱜᱮ ᱱᱚᱛᱮ ᱫᱚ ᱧᱟᱢᱼᱟ ᱵᱤᱨ ᱵᱩᱨᱩ ᱟᱞᱮ ᱫᱚ ᱵᱤᱨ ᱦᱚᱸ ᱥᱩᱨ ᱜᱮᱛᱟᱞᱮᱭᱟ ᱵᱩᱨᱩ ᱦᱚᱸ ᱥᱩᱨ ᱜᱮᱛᱟᱞᱮᱭᱟ ᱥᱮ᱾
ᱦᱮᱸ ᱦᱮᱸ᱾
ᱛᱟᱞᱦᱮ ᱠᱷᱟᱱ ᱫᱚ ᱚᱸᱰᱮ ᱠᱷᱚᱡ ᱜᱮ ᱢᱟᱱᱮ ᱩᱛᱩ ᱠᱚᱫᱚ ᱦᱟᱸᱜ ᱵᱟᱭ ᱚᱥᱩᱵᱤᱫᱟᱜ ᱦᱩᱭᱩᱜ ᱠᱟᱱ ᱛᱟᱞᱦᱮ ᱱᱚᱜ-ᱚᱭ ᱦᱟᱸᱜ ᱯᱩᱴᱠᱟᱹ ᱠᱚ ᱚᱢᱚᱱᱚᱜ ᱠᱟᱱ ᱜᱮᱭᱟ ᱩᱝᱠᱩ ᱠᱚ ᱟᱹᱜᱩ ᱦᱩᱭᱩᱜ ᱠᱟᱱᱟ ᱦᱚᱸᱜ-ᱚᱭ ᱾ ᱟᱨ ᱥᱟᱦᱟᱱ ᱥᱟᱠᱟᱢ ᱢᱟ ᱵᱩᱨᱩ ᱠᱷᱚᱡ ᱵᱤᱨ ᱵᱩᱨᱩ ᱠᱷᱚᱡ ᱧᱟᱢᱚᱜ ᱜᱮ ᱾
ᱦᱮᱸ ᱾
ᱦᱳᱭ ᱥᱮ ᱟᱫᱚ ᱦᱟᱸᱜ ᱱᱚᱣᱟ ᱫᱟᱜ ᱡᱟᱹᱲᱤ ᱠᱟᱫᱟᱭ ᱥᱮ ᱟᱫᱚ ᱦᱟᱸᱜ ᱱᱚᱣᱟ ᱯᱩᱴᱠᱟᱹ ᱪᱟᱵᱟ ᱠᱟᱛᱮᱫ ᱜᱮ ᱦᱟᱸᱜ ᱱᱚᱣᱟ ᱩᱫ ᱦᱟᱸᱜ ᱠᱚ ᱚᱢᱚᱱᱚᱜᱼᱟ ᱦᱮᱸᱫᱮ ᱳᱫ ᱠᱚ ᱾ ᱛᱚᱲᱢᱟᱜ ᱳᱫ ᱥᱮ ᱪᱮᱫ ᱠᱚ ᱟᱨᱚ ᱠᱚ ᱢᱮᱛᱟᱜ ᱠᱟᱱᱟ ᱡᱚᱢ ᱞᱮᱠᱟᱱᱟᱜ ᱡᱤᱱᱤᱥ ᱠᱚ ᱾
ᱯᱟᱴᱠᱟ ᱳᱫ ᱠᱚ ᱥᱮ ᱪᱮᱫ ᱠᱚ ᱠᱚ ᱞᱟᱹᱭ-ᱟ, ᱦᱮᱸ